ᱡᱚᱦᱟᱨ ᱜᱮ ᱡᱚᱷᱟᱨᱜᱮ ᱜᱚᱝᱠᱮ ᱡᱚᱦᱟᱨ ᱜᱮ᱾ ᱚᱞ ᱪᱮᱫ ᱠᱚᱵᱤᱱ ᱪᱤᱠᱟᱹ ᱵᱟᱲᱟᱭᱮᱫ ᱜᱮᱭᱟ?
ᱦᱳᱭ ᱚᱲᱟᱜ, ᱠᱚᱨᱮ ᱜᱮ ᱟᱨ ᱱᱤᱛᱳ ᱢᱟ ᱱ-ᱚᱭ ᱪᱟᱥᱼᱵᱟᱥ ᱫᱤᱱ ᱪᱟᱥ ᱵᱟᱲᱟᱭ ᱦᱩᱭᱩᱜ ᱠᱟᱱᱟ᱾ ᱵᱟᱹᱫᱽ ᱠᱚᱨᱮ,
ᱛᱟᱦᱚᱞᱮ ᱛᱚᱞᱟ ᱠᱚᱫᱚ ᱵᱮᱱ ᱮᱨ ᱠᱮᱜᱼᱟ ᱥᱮ ᱟᱣᱨᱤ?
ᱛᱞᱟ ᱠᱚᱫᱚ ᱮᱨ ᱦᱩᱭ ᱠᱟᱱᱟ ᱞᱟᱹᱴᱩᱭ ᱮᱱᱟ᱾ ᱟᱫᱚ ᱦᱩᱲᱩ ᱠᱚ ᱢᱟᱱᱮ ᱢᱟᱱᱮ ᱨᱚᱦᱚᱭ ᱦᱩᱭᱩᱜ ᱠᱟᱱᱟ ᱛᱞᱟ ᱠᱚ᱾
ᱛᱟᱦᱞᱮ ᱱᱤᱛ ᱫᱚ ᱨᱚᱦᱚᱭ ᱵᱟᱲᱟ ᱠᱚᱜᱮ ᱦᱩᱭᱩᱜ ᱠᱟᱱᱟ ᱥᱮ ᱪᱮᱫ?
ᱦᱳᱭ ᱦᱳᱭ᱾
ᱟᱞᱮ ᱦᱚᱸ ᱦᱟᱸᱜ ᱨᱚᱦᱚᱭ ᱵᱟᱲᱟ ᱠᱚᱜᱮ ᱦᱩᱭᱩᱜ ᱫᱚ ᱦᱩᱭᱩᱜ ᱠᱟᱱᱟ᱾ ᱨᱚᱦᱚᱭ ᱠᱩᱲᱟᱹᱣ ᱫᱚ ᱟᱹᱣᱨᱤ ᱟᱹᱣᱨᱤ ᱞᱮ ᱠᱩᱲᱟᱹᱣ ᱫᱟᱲᱮᱭᱟᱜᱼᱟ ᱦᱟᱸᱜ᱾
ᱦᱩᱸ᱾
ᱛᱟᱦᱞᱮ ᱟᱯᱮ ᱥᱮᱫ ᱫᱚ ᱜᱚᱝᱠᱮ ᱫᱟᱜ ᱠᱚ ᱡᱟᱹᱲᱤ ᱵᱟᱲᱟᱭᱮᱫ ᱜᱮᱭᱟ ᱥᱮ ᱵᱟᱝ?
ᱦᱳᱭ ᱡᱟᱹᱲᱤ ᱞᱮᱫᱟᱭ ᱠᱤᱪᱷᱩ ᱫᱤᱱ ᱞᱟᱦᱟ ᱟᱨ ᱱᱤᱛᱚᱜ ᱫᱚ, ᱱᱤᱛᱚᱜ ᱫᱚ ᱵᱟᱭ ᱡᱟᱹᱲᱤ ᱟᱠᱟᱜ-ᱟ ᱱᱤᱛᱚᱜ ᱫᱚ ᱠᱟᱹᱴᱤᱡ ᱥᱤᱛᱩᱝ ᱵᱟᱭᱫᱟᱭ᱾
ᱟᱞᱮ ᱥᱮᱫ ᱦᱚᱸ ᱫᱟᱜ ᱠᱚ ᱡᱟᱹᱲᱤ ᱵᱟᱲᱟᱭ ᱮᱫ ᱜᱤᱭᱟ᱾
ᱦᱩᱸ
ᱩᱸ ᱟᱪᱪᱷᱟ᱾
ᱛᱟᱦᱚᱞᱮ ᱜᱚᱝᱠᱮ ᱱᱤᱭᱟᱹ ᱫᱟᱜ ᱡᱟᱯᱩᱫᱨᱮ ᱵᱤᱱ ᱥᱳᱲᱮ ᱵᱟᱲᱟᱭᱮᱫ ᱜᱮᱭᱟᱵᱤᱱ ᱥᱮ ᱵᱟᱝ?
ᱦᱳᱭ᱾
ᱛᱟᱦᱞᱮ ᱟᱯᱮ ᱥᱮᱫ ᱫᱚ ᱩᱫ ᱯᱩᱴᱠᱟᱹ ᱠᱚ ᱡᱟᱱᱟᱢᱚᱜ ᱠᱟᱱ ᱜᱮᱭᱟ ᱥᱮ ᱵᱟᱝ?
ᱡᱟᱱᱟᱢ ᱜᱤ᱾ ᱟᱞᱮᱥᱮᱫ ᱫᱚ ᱱᱚᱛᱮ ᱫᱚ ᱥᱮᱨᱚᱠᱚᱢ ᱫᱚ ᱵᱟᱝ ᱡᱟᱱᱟᱢ ᱚᱜᱼᱟ᱾